ᱦᱮᱞᱳ
ᱦᱩᱸ ᱜᱚᱢᱠᱮ ᱥᱟᱹᱜᱩᱱ ᱥᱮᱛᱟᱜ ᱥᱟᱶᱛᱮ ᱡᱚᱦᱟᱨ᱾
ᱦᱳᱭ ᱦᱳᱭ ᱜᱚᱢᱠᱮ ᱡᱚᱦᱟᱨ ᱜᱮ᱾
ᱟᱪᱷᱟ ᱫᱤᱭᱮ ᱱᱟᱯᱟᱭ ᱜᱮ
ᱦᱳᱭ ᱱᱟᱯᱟᱭ ᱜᱮ ᱟᱵᱤᱱ ᱜᱮ ᱚᱠᱟ ᱞᱮᱠᱟ
ᱦᱩᱸ ᱟᱵᱤᱱ ᱦᱚᱸ ᱟᱹᱞᱤᱧ ᱦᱚᱸ ᱱᱟᱯᱟᱭ ᱜᱮ
ᱟᱪᱪᱷᱟ ᱛᱟᱦᱞᱮ ᱪᱮᱫ ᱠᱚ ᱪᱤᱠᱟᱹᱭ ᱦᱩᱭᱩᱜ ᱠᱟᱱᱟ ᱱᱤᱛᱚᱜ ᱫᱚ᱾
ᱦᱩᱸ ᱪᱤᱠᱟᱹ ᱵᱚᱞᱛᱮ ᱦᱚᱸᱜ ᱚᱭ ᱯᱩᱠᱷᱨᱤ ᱥᱮᱫ ᱦᱮᱡ ᱦᱩᱭ ᱠᱟᱱᱟ ᱦᱮᱸ ᱫᱟᱹᱛᱟᱹᱱᱤ ᱵᱮᱨᱟᱥ ᱧᱩᱛᱩᱢ ᱛᱮ
ᱦᱳᱭ ᱦᱳᱭ
ᱟᱵᱮᱱ ᱫᱚ
ᱟᱹᱞᱤᱧ ᱦᱚᱸ ᱦᱚᱜ ᱚᱭ ᱞᱤᱧ ᱫᱩᱲᱩᱵ ᱠᱟᱱᱟ ᱚᱲᱟᱜ ᱨᱮᱜᱮ
ᱟᱪᱷᱟ ᱟᱪᱷᱟ ᱫᱤᱭᱮ ᱫᱟᱹᱛᱟᱹᱱᱤ ᱠᱚᱫᱚ ᱵᱨᱟᱥ ᱠᱚᱫᱚ ᱦᱳᱭᱱᱟ᱾
ᱵᱟᱝ ᱵᱟᱝ ᱵᱟᱝ ᱦᱩᱭ ᱠᱟᱱᱟ ᱪᱟᱞᱟᱜ ᱦᱩᱭᱩᱜᱼᱟ ᱦᱟᱸᱜ ᱠᱤᱪᱷᱩᱠᱷᱚᱱ ᱯᱚᱨᱮ
ᱟᱪᱪᱷᱟ ᱟᱪᱪᱷᱟ ᱛᱟᱦᱞᱮ ᱜᱚᱝᱠᱮ ᱚᱱᱛᱮ ᱫᱟᱜ ᱡᱟᱹᱲᱤ ᱪᱮᱫᱞᱮᱠᱟ
ᱫᱟᱜ ᱡᱟᱹᱲᱤ ᱫᱚ ᱫᱟᱜ ᱦᱚᱞᱟ ᱢᱟᱫᱷᱮᱨ ᱠᱷᱚᱱᱟᱜ ᱮ ᱫᱟᱜ ᱡᱟᱲᱤᱭᱮᱫᱼᱟ ᱞᱟᱦᱟ ᱫᱚ ᱚᱱᱠᱟ ᱫᱚ ᱵᱟᱭ ᱫᱟᱜ ᱡᱟᱲᱤ ᱟᱠᱟᱫᱼᱟ᱾ ᱦᱚᱞᱟ ᱢᱟᱫᱷᱮᱨ ᱠᱷᱚᱱᱟᱜ ᱫᱚ ᱫᱤᱱᱟ. ᱢ ᱜᱮ ᱫᱟᱜ ᱡᱟᱲᱤᱭᱟᱜᱼᱟ᱾
ᱦᱩᱜ ᱩ
ᱟᱯᱮᱥᱮᱱ ᱫᱚ ᱚᱠᱟ ᱞᱮᱠᱟ ᱜᱚᱝᱠᱮ
ᱦᱮᱸ ᱟᱞᱮᱥᱮᱫ ᱦᱚᱸ ᱜᱚᱝᱠᱮ ᱚᱱᱠᱟ ᱜᱮ ᱱᱚᱜᱚᱭ ᱦᱚᱞᱟ ᱢᱟᱫᱽᱫᱷᱮᱨ ᱜᱮ ᱠᱟᱹᱴᱤᱡ ᱫᱟᱜ ᱱᱚᱜ ᱧᱮᱞᱚᱜ ᱠᱟᱱᱟ ᱛᱚ ᱞᱟᱦᱟ ᱛᱮᱫᱚ ᱵᱟᱝ ᱛᱟᱦᱮᱸ ᱠᱟᱱᱟ ᱦᱮ ᱚᱱᱟᱛᱮ ᱞᱟᱦᱟ ᱛᱮᱫᱚ ᱜᱤᱲᱤ ᱫᱚ ᱦᱩᱭ ᱠᱟᱱ ᱜᱮᱭᱟ ᱦᱩᱲᱩ ᱠᱚᱫᱚ ᱛᱟᱨ ᱢᱚᱫᱽᱫᱷᱮ ᱟᱫᱚ ᱫᱟᱜ ᱵᱟᱝ ᱤᱭᱟᱹᱛᱮ ᱴᱷᱤᱠ ᱢᱚᱛᱚ ᱵᱟᱝ ᱚ ᱮᱢᱚᱱᱚᱜ ᱠᱟᱱᱟ᱾ ᱴᱷᱮᱱ ᱟᱫᱚ ᱟᱯᱮ ᱚᱱᱛᱮ᱾
ᱟᱞᱮ ᱫᱚ ᱱᱚᱛᱮ ᱫᱚ ᱚᱱᱠᱟ ᱞᱟᱦᱟ ᱫᱚ ᱚᱱᱠᱟ ᱛᱚᱞᱟ ᱫᱚ ᱵᱟᱞᱮ ᱜᱤᱲᱤ ᱠᱟᱫ ᱛᱟᱦᱮᱱᱟ ᱠᱚᱢ ᱜᱮ᱾ ᱟᱫᱚ ᱦᱚᱸᱜᱼᱚᱭ ᱱᱤᱭᱟᱹ ᱫᱟᱜ ᱠᱟᱛᱮ ᱜᱮ ᱟᱫᱚ ᱟᱨᱚ ᱜᱤᱲᱤ ᱦᱩᱭᱩᱜᱼᱟ᱾
ᱟᱪᱪᱷᱟ ᱟᱪᱷᱟ᱾
ᱚ ᱡᱟᱭᱦᱚᱠ ᱟᱪᱪᱷᱟ
ᱦᱳᱭ ᱦᱳᱭ ᱟᱨ ᱛᱟᱦᱚᱞᱮ ᱟᱯᱮ ᱥᱮᱫ ᱱᱚᱱᱛᱮ ᱫᱚ ᱪᱟᱥ ᱫᱚ ᱛᱤᱱ ᱵᱟᱨ ᱯᱮ ᱪᱟᱥ ᱜᱮᱭᱟ
ᱦᱩᱸ ᱟᱞᱮᱥᱮᱫ ᱫᱚ ᱪᱟᱥ ᱫᱚ ᱜᱚᱝᱠᱮ ᱱᱚᱛᱮ ᱫᱚ ᱵᱟᱨ ᱫᱷᱟᱣ ᱞᱮ ᱪᱟᱥᱚᱜ ᱜᱮᱭᱟ ᱦᱩᱸ ᱚᱱᱠᱟ ᱞᱮᱠᱟ ᱛᱮᱫᱚ ᱡᱟᱦᱟᱸ ᱱᱚᱣᱟ ᱟᱥᱟᱲ ᱥᱟᱱ ᱵᱚᱸᱜᱟ ᱟᱨ ᱥᱤᱛᱩᱝ ᱫᱷᱚᱨᱚᱱ ᱫᱤᱱ ᱡᱟᱦᱟᱸ ᱚᱱᱟ ᱟᱨᱠᱤ ᱟᱯᱮ ᱚᱱᱛᱮ
ᱟᱞᱮ ᱥᱮᱱ ᱫᱚ ᱢᱤᱫ ᱥᱟᱣ ᱢᱤᱫ ᱫᱷᱟᱣ ᱜᱮᱞᱮ ᱪᱟᱥᱟ ᱟᱯᱮ ᱦᱚᱜᱚᱭ ᱥᱮᱨᱢᱟ ᱫᱟᱜ ᱱᱚᱣᱟ ᱢᱤᱫ ᱥᱤᱡᱤᱱ ᱜᱮ᱾
ᱟᱪᱪᱷᱟ ᱟᱪᱪᱷᱟ ᱪᱷᱟ ᱚ
ᱯᱚᱨᱮ ᱫᱚ ᱟᱫᱚ ᱚᱱᱠᱟ ᱥᱚᱵᱽᱡᱤ ᱠᱚ ᱛᱩᱲᱤ ᱠᱚ ᱪᱟᱥ ᱦᱩᱭᱩᱜ ᱛᱟᱦᱮᱱᱟ
ᱟᱪᱪᱷᱟ ᱟᱪᱪᱷᱟ ᱪᱷᱟ ᱦᱮᱸ ᱚᱱᱟ ᱦᱚᱸᱛᱚ
ᱦᱳᱭ
ᱨᱮᱦᱚᱸ ᱚᱱᱟ ᱠᱚᱦᱚᱸ ᱦᱩᱭᱩᱜ ᱜᱮᱭᱟ ᱛᱩᱲᱤ ᱛᱤᱞᱢᱤᱧ ᱥᱚᱵᱽᱡᱤ ᱚᱱᱟ ᱠᱚᱦᱚᱸ ᱢᱮᱱᱟᱜ ᱜᱮᱭᱟ ᱦᱩᱸ ᱟᱪᱪᱷᱟ
ᱛᱟᱦᱚᱞᱮ ᱟᱯᱮᱥᱱ ᱫᱚ ᱚᱱᱠᱟ ᱫᱟᱜ ᱠᱚᱨᱮᱱᱟᱜ ᱫᱚ ᱟᱱᱟᱴ ᱵᱟᱹᱱᱩᱜᱼᱟ
ᱵᱟᱝ ᱫᱟᱜ ᱨᱮᱱᱟᱜ ᱫᱚ ᱫᱚᱢᱮ ᱮᱠᱴᱟ ᱟᱱᱟᱴ ᱫᱚ ᱵᱟᱹᱱᱩᱜᱼᱟ ᱟᱫᱚ ᱫᱟᱜ ᱟᱱᱟᱴ ᱵᱚᱞᱛᱮ ᱫᱚ ᱚᱱᱠᱟ ᱞᱮᱠᱟᱛᱮᱫᱚ ᱟᱞᱮ ᱫᱚ ᱚᱱᱮ ᱢᱤᱱᱤ ᱠᱚ ᱥᱟᱵᱢᱟᱨᱥᱟᱞ ᱠᱚ ᱚᱱᱟ ᱥᱟᱶᱛᱮ ᱠᱮᱱᱮᱞ ᱠᱚᱦᱚᱸ ᱢᱮᱱᱟᱜ ᱜᱮᱭᱟ
ᱟᱪᱪᱷᱟ ᱟᱪᱪᱷᱟ ᱟᱹᱰᱤ ᱱᱟᱯᱟᱭ᱾
ᱦᱮᱸ ᱟᱫᱚ ᱚᱱᱟᱛᱮ ᱟᱫᱚ ᱡᱟᱦᱟᱸᱭ ᱡᱮᱢᱚᱱ ᱠᱚᱫᱚ ᱪᱟᱥ ᱫᱟᱲᱮᱭᱟᱜ ᱠᱦᱟᱱ ᱫᱚ ᱥᱮ ᱜᱚᱛᱚᱨ ᱠᱷᱟᱴᱟᱣ ᱠᱟᱛᱮ ᱠᱚᱨᱟᱣ ᱫᱟᱲᱮᱭᱟᱜ ᱟᱫᱚ ᱫᱚᱢᱮ ᱜᱮ ᱠᱚᱨᱟᱣ ᱜᱟᱱᱚᱜᱼᱟ ᱥᱚᱵᱽᱡᱤ ᱠᱚ ᱦᱩᱲᱩ ᱠᱚᱦᱚᱸ ᱦᱮᱸ
ᱟᱞᱮᱥᱮᱫ ᱫᱚ ᱞᱟᱹᱭ ᱞᱮᱠᱷᱟᱱ ᱫᱚ ᱚᱱᱠᱟ ᱫᱟᱜ ᱨᱮᱱᱟᱜ ᱫᱚ ᱟᱱᱟᱴ ᱜᱮᱭᱟ ᱱᱚᱜᱚᱭ ᱥᱮᱨᱢᱟ ᱡᱟᱹᱲᱤ ᱫᱟᱜ ᱜᱮ ᱛᱟᱨᱯᱚᱨ ᱫᱚ ᱚᱱᱠᱟ ᱢᱟᱨᱟᱝ ᱵᱟᱱ ᱠᱚᱦᱚᱸ ᱵᱟᱹᱱᱩᱜᱼᱟ
ᱦᱩᱸ ᱦᱩᱸᱦᱮᱸᱛᱚ ᱚᱱᱮ ᱫᱟᱜ ᱜᱮ ᱡᱤᱣᱤ ᱢᱤᱫ ᱠᱟᱛᱷᱟ ᱛᱮᱛᱚ ᱫᱟᱜ ᱵᱟᱝᱠᱷᱟᱱ ᱫᱚ ᱟᱵᱚ ᱦᱚᱸᱵᱚᱱ ᱵᱟᱧᱪᱟᱜ ᱮᱢᱚᱱ ᱠᱤ ᱡᱟᱦᱟᱸᱵᱮᱱ ᱪᱟᱥᱟ ᱥᱮ ᱚᱱᱟ ᱠᱚᱦᱚᱸ ᱫᱟᱜ ᱜᱮ ᱪᱷᱟᱲᱟ ᱫᱚ ᱵᱟᱝ ᱦᱩᱭᱩᱜᱼᱟ᱾
ᱮᱠᱟᱞ ᱮᱠᱟᱞ
ᱦᱩᱸ
ᱦᱩᱸ
ᱛᱟᱞᱦᱮ ᱜᱚᱢᱠᱮ ᱚᱱᱠᱟ ᱠᱟᱹᱢᱤ ᱞᱮᱠᱟᱛᱮ ᱢᱟᱛᱚ ᱪᱮᱫ ᱵᱮᱱ ᱠᱟᱹᱢᱤ ᱠᱟᱱᱟ ᱱᱚᱝᱠᱟ ᱚᱞᱚᱜ ᱯᱟᱲᱦᱟᱜ ᱥᱮ ᱥᱚᱝᱥᱟᱨ ᱜᱷᱟᱨᱚᱸᱡᱽ ᱨᱮᱵᱮᱱ ᱞᱮᱵᱮᱫ ᱟᱠᱟᱫᱟ
ᱱᱤᱛᱚᱜ ᱫᱚ ᱚᱞᱚᱜ ᱯᱟᱲᱦᱟᱜ ᱥᱟᱶᱛᱮ ᱚᱲᱟᱜ ᱨᱮᱱᱟᱜ ᱠᱟᱹᱢᱤ ᱠᱚᱦᱚᱸ ᱧᱮᱞ ᱦᱳᱭᱳᱜ ᱠᱟᱱᱟ
ᱟᱪᱪᱷᱟ ᱟᱪᱪᱷᱟ ᱟᱰᱤ ᱱᱟᱯᱟᱭ ᱚᱞᱚᱜ ᱯᱟᱲᱦᱟᱣ ᱥᱮ ᱥᱤᱠᱷᱱᱟᱹᱛ ᱜᱮ ᱢᱤᱫᱴᱟᱝ ᱢᱟᱨᱟᱝ ᱰᱟᱦᱟᱨ ᱠᱟᱱᱟ ᱥᱤᱠᱷᱱᱟᱹᱛ ᱫᱚ ᱟᱵᱚᱣᱟᱜ ᱢᱤᱫᱴᱟᱝ ᱦᱮᱸ ᱢᱟᱱᱮ ᱟᱨ ᱦᱚᱸ ᱦᱟᱯᱮᱱ ᱫᱤᱱ ᱞᱟᱹᱜᱤᱫ ᱟᱹᱰᱤ ᱢᱤᱫᱴᱟᱝ ᱱᱟᱯᱟᱭ ᱫᱤᱱ ᱦᱤᱡᱩᱜ ᱛᱟᱵᱚᱱᱟ ᱚᱱᱟ ᱢᱮᱱᱛᱮ ᱡᱚᱛᱚ ᱦᱚᱲ ᱜᱮᱵᱚᱱ ᱥᱤᱠᱷᱱᱟᱹᱛᱚᱜ ᱦᱮᱸ ᱵᱟᱝ ᱟᱪᱪᱷᱟ ᱟᱪᱪᱷᱟ ᱥᱤᱠᱷᱱᱟᱹᱛ ᱵᱮᱜᱚᱨ ᱪᱮᱫ ᱦᱚᱸ ᱵᱟᱹᱱᱩᱜᱼᱟ ᱜᱚᱝᱠᱮ
ᱦᱳᱭ ᱮᱠᱟᱞ ᱮᱠᱟᱞ ᱜᱚᱝᱠᱮ ᱛᱟᱦᱚᱞᱮ ᱟᱵᱮᱱ ᱫᱚ ᱪᱮᱫ ᱠᱚᱵᱮᱱ ᱪᱤᱠᱟᱹᱭᱮᱫᱼᱟ ᱮᱠᱷᱚᱱ ᱱᱤᱛᱚᱜ ᱫᱚ
ᱮᱸ ᱟᱹᱞᱤᱧ ᱦᱚᱸ ᱦᱚᱸ ᱚᱱᱟ ᱠᱚᱫᱚ ᱢᱚᱛ ᱞᱤᱧ ᱠᱚᱢᱯᱤᱞᱤᱴ ᱟᱠᱟᱫ ᱜᱮᱭᱟ ᱟᱫᱚ ᱱᱤᱛᱚᱜ ᱫᱚ ᱵᱮᱠᱟᱨ ᱜᱮ ᱢᱮᱱᱟᱜ ᱞᱤᱧᱟ ᱚᱲᱟᱜ ᱠᱚᱨᱮᱱᱟᱜ ᱜᱮ ᱠᱟᱹᱢᱤ ᱠᱟᱜ ᱦᱩᱭᱩᱜᱼᱟ ᱪᱟᱥᱵᱟᱥ ᱠᱚ
ᱟᱪᱪᱷᱟ ᱟᱪᱪᱷᱟ ᱟᱹᱰᱤ ᱱᱟᱯᱟᱭ ᱛᱟᱦᱞᱮ ᱟᱯᱮ ᱫᱚ ᱚᱱᱠᱟ ᱪᱟᱥ ᱠᱚᱫᱚ ᱟᱨ ᱪᱮᱫ ᱠᱚᱯᱮ ᱪᱟᱥ ᱜᱮᱭᱟ
ᱦᱮᱸ ᱟᱨᱠᱚ ᱱᱚᱝᱠᱟ ᱛᱩᱲᱤ ᱛᱤᱞᱢᱤᱧ ᱠᱚ ᱥᱟᱞᱟᱜ ᱡᱮᱢᱚᱱ ᱥᱚᱵᱽᱡᱤ ᱠᱚᱢᱟ ᱡᱷᱤᱸᱜᱟᱹ ᱠᱚ ᱱᱤᱛᱚᱜ ᱵᱮᱸᱜᱟᱲ ᱠᱚᱢᱟ ᱱᱤᱛᱚᱜ ᱫᱚ ᱟᱫᱚ ᱵᱟᱝ ᱦᱳᱭᱳᱜᱼᱟ ᱫᱟᱜᱽ ᱞᱮ ᱧᱟᱢ ᱞᱮᱠᱷᱟᱱ ᱫᱚ ᱚᱱᱟ ᱠᱚᱫᱚ
ᱦᱳᱭ ᱦᱳᱭ
ᱚᱱᱟ ᱠᱚᱫᱚ ᱚᱱᱠᱟᱱ ᱡᱟᱭᱜᱟ ᱨᱮᱫᱚ ᱟᱫᱚ ᱵᱟᱹᱱᱩᱜ ᱟᱛᱚ ᱟᱫᱚ ᱚᱱᱟ ᱠᱚᱫᱚ ᱠᱟᱴᱤᱡ ᱤᱭᱟᱹ ᱟᱨᱠᱤ ᱱᱚᱥᱴᱚ ᱡᱟᱨᱠᱟᱜᱼᱟ ᱥᱮᱭ ᱟᱨᱠᱤ ᱡᱷᱤᱸᱜᱟᱹ ᱴᱷᱤᱸᱜᱟᱹ ᱠᱚ ᱮᱠᱷᱚᱱᱳ ᱢᱮᱱᱟᱜᱼᱟ ᱟᱨᱠᱤ
ᱦᱳᱭ
ᱟᱪᱪᱷᱟ
ᱦᱮᱸ ᱟᱨ ᱛᱟᱦᱚᱞᱮ ᱱᱤᱛᱚᱜ ᱫᱚ ᱚᱱᱠᱟ ᱦᱩᱲᱩ ᱠᱚᱜᱮ
ᱦᱮᱸ ᱦᱮᱸ ᱦᱮᱸ ᱦᱩᱲᱩ ᱠᱚᱜᱮ ᱪᱟᱥᱵᱟᱥ ᱥᱮ ᱚᱲᱟᱜ ᱠᱚᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ ᱟᱨᱠᱤ
ᱦᱳᱭ ᱦᱳᱭ ᱟᱨ ᱛᱟᱦᱮᱞᱮ ᱟᱯᱥᱮᱱ ᱫᱚ ᱚᱸᱠᱟ ᱪᱟᱥ ᱠᱟᱹᱢᱤ ᱞᱟᱹᱜᱤᱫ ᱫᱚ ᱱᱤᱛᱚᱜ ᱫᱚ ᱰᱟᱺᱜᱽᱨᱟ ᱠᱚᱦᱚᱸ ᱦᱮᱸᱱᱟᱜ ᱠᱚᱜᱮᱭᱟ ᱥᱮ ᱜᱟᱹᱰᱤ ᱠᱚᱛᱮ ᱜᱤ?
ᱵᱟᱝ ᱟᱫᱚ ᱱᱚᱛᱮ ᱜᱚᱝᱠᱮ ᱚᱸᱠᱟ ᱜᱮ ᱰᱟᱺᱜᱽᱨᱟ ᱠᱚᱫᱚ ᱩᱱᱟᱹᱜ ᱫᱚ ᱵᱟᱹᱱᱩᱜ ᱦᱟᱛᱟᱲ ᱠᱚᱣᱟ ᱮᱢᱱᱤ ᱚᱲᱟᱜ ᱨᱮ ᱛᱳᱣᱟ ᱧᱩ ᱞᱟᱹᱜᱤᱫ ᱥᱮ, ᱚᱸ ᱠᱤᱨᱤᱧ ᱟᱹᱠᱷᱨᱤᱧ ᱦᱚᱸ ᱦᱩᱭᱩᱜ ᱠᱟᱱ ᱜᱮᱭᱟ ᱠᱚᱢ ᱵᱮᱥᱤ ᱫᱚ, ᱟᱸ ᱚᱸᱠᱟ ᱜᱮ ᱜᱟᱸ ᱜᱟᱹᱭ ᱜᱮ ᱢᱮᱱᱟᱜ ᱠᱚᱣᱟ, ᱰᱟᱺᱜᱽᱨᱟ ᱠᱚᱫᱚ ᱱᱮᱛᱟᱨ ᱫᱚ ᱵᱟᱹᱱᱩᱜ ᱠᱚᱣᱟ, ᱪᱟᱥᱵᱟᱥ ᱫᱚ ᱚᱱᱮ ᱪᱮᱫ ᱞᱤᱧ ᱞᱟᱹᱭᱼᱟ ᱥᱚᱢ- ᱯᱩᱱᱚ ᱢᱟᱱᱮ ᱡᱚᱱᱛᱚᱨᱚ ᱯᱟᱹᱛᱤ ᱪᱮᱛᱟᱱ ᱥᱮ ᱤᱧᱡᱤᱱ ᱪᱮᱛᱟᱱ ᱨᱮ ᱱᱤᱨᱵᱷᱚᱨ ᱦᱩᱭ ᱟᱠᱟᱱᱟ᱾
ᱦᱳᱭ ᱦᱳᱭ ᱮᱠᱟᱞ, ᱱᱤᱛᱳᱜ ᱫᱚ ᱜᱚᱝᱠᱮ ᱞᱟᱹᱭ ᱞᱮᱠᱷᱟᱡ ᱫᱚ ᱜᱚᱴᱟ ᱜᱮ ᱚᱸᱠᱟ ᱦᱟᱠᱟᱱ ᱟᱵᱚᱱ᱾
ᱦᱮᱸ ᱦᱮᱸ ᱦᱮᱸ ᱟᱯᱮ ᱚᱱᱛᱮ ᱦᱚᱸ ᱡᱟᱹᱱᱤᱡ ᱠᱷᱟᱱ ᱚᱱᱠᱟ ᱜᱮ? ᱦᱳᱭ ᱦᱳᱭ ᱦᱳᱭ ᱦᱳᱸᱭ᱾ ᱟᱫᱚ ᱱᱮᱛᱟᱨ ᱠᱚ ᱦᱚᱲ ᱫᱚ ᱢᱟᱱᱮ ᱥᱮᱫᱟᱭ ᱠᱚ ᱦᱚᱲ ᱞᱮᱠᱟ ᱱᱮᱛᱟᱨ ᱠᱚ ᱦᱚᱲ ᱫᱚ ᱵᱟᱵᱚᱱ ᱯᱚᱨᱤᱥᱚᱨᱚᱢ ᱫᱟᱲᱮᱭᱟᱜ ᱠᱟᱱᱼᱟ ᱵᱟᱝ ᱫᱚ ᱢᱚᱱᱮ ᱜᱮ ᱚᱱᱠᱟ ᱦᱟᱠᱟᱱ ᱛᱟᱵᱚᱱ, ᱦᱮᱸ ᱵᱟᱝ?
ᱦᱳᱭ ᱦᱳᱭ ᱟᱫᱚ ᱢᱚᱱᱮ ᱦᱚᱸ ᱚᱸᱠᱟ ᱦᱟᱠᱟᱱᱟ ᱥᱟᱶᱛᱮ ᱤ ᱞᱟᱦᱟᱛᱮ ᱞᱮᱠᱟ ᱤᱭᱟᱹ ᱫᱚ ᱵᱟᱹᱱᱩᱜ ᱛᱟᱵᱚᱱᱟ᱾
ᱦᱮᱸ ᱦᱮᱸ ᱦᱮᱸ ᱦᱚᱸ ᱦᱚᱸᱜ᱾ ᱵᱟᱝᱼᱟ, ᱟᱫᱚ ᱡᱟᱭᱦᱳᱠ ᱠᱟᱛᱷᱟ ᱠᱟᱛᱷᱟ ᱛᱮ ᱥᱮᱫᱟᱭ ᱡᱩᱫᱤ ᱜᱚᱼᱵᱟᱵᱟ ᱛᱟᱠᱚ ᱫᱟᱫᱟ ᱨᱟᱦᱟ ᱢᱚᱱ ᱞᱟᱦᱟᱛᱮ ᱫᱟᱹᱫᱩ ᱛᱮᱠᱚ ᱫᱟᱫᱟ ᱦᱟᱲᱟᱢ ᱛᱮᱠᱚ ᱩᱢᱮᱨ ᱨᱮ ᱡᱟᱦᱟᱸ ᱞᱮᱠᱟ ᱛᱟᱦᱮᱸ ᱠᱟᱱᱟ ᱟᱠᱚ ᱱᱤᱡ ᱱᱤᱡᱮ ᱱᱤᱡᱟᱹ ᱠᱚ ᱚᱨ ᱠᱷᱟᱴᱟᱣ ᱠᱟᱛᱮᱜ ᱥᱮ ᱰᱟᱺᱜᱽᱨᱤ ᱛᱟᱭᱚᱢ ᱨᱮ ᱛᱟᱲᱟᱢ ᱛᱟᱲᱟᱢ ᱛᱮ
ᱦᱳᱭ ᱦᱳᱭ᱾
ᱱᱤᱛᱚᱜ ᱡᱟᱦᱟᱸ ᱟᱵᱚ ᱞᱟᱹᱴᱩ ᱞᱟᱹᱴᱩ ᱡᱟᱭᱜᱟ ᱵᱚᱱ ᱪᱟᱥ ᱮᱫᱟ ᱟᱵᱚ ᱫᱚ ᱡᱟᱢ ᱪᱷᱚᱛᱨᱚᱵᱚᱛᱤ ᱤᱧᱡᱤᱱ ᱫᱟᱨᱟᱭ ᱛᱮ, ᱩᱸᱠᱩ ᱫᱚ ᱚᱱᱟ ᱛᱟᱲᱟᱢ ᱛᱟᱲᱟᱢ ᱛᱮᱜᱮ ᱛᱚ ᱞᱮᱵᱮᱫ ᱞᱚᱥᱚᱫ ᱠᱟᱛᱮ ᱠᱚ ᱰᱟᱺᱜᱽᱨᱤ ᱟᱛᱮᱫ ᱠᱚ ᱠᱚ ᱞᱚᱥᱚᱫ ᱞᱮᱫᱟ ᱦᱮᱸ ᱥᱮ ᱵᱟᱝ? ᱦᱮᱸ ᱛᱟᱦᱚᱞᱮ ᱚᱱᱟ ᱜᱮ ᱟᱨᱠᱤ ᱱᱮᱛᱟᱨ ᱫᱤᱱ ᱫᱚ ᱟᱫᱚ ᱵᱚᱱ ᱦᱚᱸ ᱦᱚᱲ ᱠᱚᱦᱚᱸ ᱵᱚᱱ ᱠᱟᱹᱴᱤᱡ ᱵᱚᱱ ᱞᱟᱸᱜᱟᱜ ᱠᱟᱱᱟ, ᱥᱮ ᱥᱩᱠᱷᱤᱜ ᱠᱟᱱᱟ ᱵᱚᱱ ᱟᱫᱚ ᱚᱱᱟ ᱠᱚᱫᱚ ᱩᱱᱟᱹᱜ ᱵᱟᱵᱚᱱ ᱤᱭᱟᱹᱜ ᱠᱟᱱᱟ᱾
ᱦᱳᱭ᱾
ᱪᱚᱱᱫᱨᱚᱯᱚᱛᱤ ᱡᱚᱠᱷᱚᱱ ᱜᱮ ᱦᱮᱡ ᱟᱠᱟᱱᱟ ᱛᱚᱠᱷᱚᱱ ᱜᱮ ᱵᱚᱱ ᱞᱟᱹᱭᱟ, ᱦᱮᱸ ᱢᱟ ᱛᱟᱦᱮᱞᱮ ᱡᱚᱠᱷᱚᱱ ᱱᱚᱛᱮ ᱦᱮᱡ ᱟᱠᱟᱱᱟ ᱛᱟᱦᱮᱞᱮ ᱱᱚᱣᱟ ᱦᱚᱸ ᱞᱚᱥᱚᱫ ᱛᱚᱨᱟ ᱠᱟᱜ ᱢᱮ ᱚᱱᱠᱟ ᱠᱟᱛᱮᱫ ᱦᱮᱸ ᱵᱟᱝ, ᱦᱩᱸ ᱴᱷᱤᱠ ᱴᱷᱤᱠ, ᱦᱩᱸ ᱾ ᱚᱦᱚᱸ, ᱛᱟᱦᱚᱞᱮ ᱜᱚᱝᱠᱮᱭᱟᱜ, ᱦᱮᱸ ᱞᱟᱹᱭ ᱵᱮᱱ?
ᱦᱮ ᱞᱟᱹᱭ ᱵᱤᱱ?
ᱟᱹᱞᱤᱧ ᱞᱟᱹᱭᱻᱫᱟᱸᱻᱜ ᱛᱟᱦᱚᱞᱮ ᱱᱚᱝᱠᱟ ᱢᱟ ᱦᱚᱭᱛᱳ ᱚᱠᱟ ᱫᱤᱥᱚᱢ ᱨᱮᱱ ᱠᱟᱱᱟᱵᱮᱱ ᱵᱮᱝᱜᱚᱞ ᱫᱤᱥᱚᱢ?
ᱦᱳᱭ ᱦᱳᱭ ᱵᱮᱝᱜᱚᱞ᱾
ᱟᱪᱪᱷᱟ ᱟᱪᱪᱷᱟ ᱵᱮᱝᱜᱚᱞ ᱫᱤᱥᱚᱢ ᱢᱟᱱᱮ ᱮᱠᱷᱚᱱ ᱫᱚ ᱥᱮᱪᱮᱫ ᱢᱟᱱᱮ ᱚᱞᱚᱜ ᱯᱟᱲᱦᱟᱜ ᱫᱚ ᱵᱟᱝᱜᱽᱞᱟ ᱢᱤᱰᱤᱭᱟᱢ ᱛᱮᱜᱮ ᱵᱮᱱ ᱯᱟᱲᱦᱟᱜ ᱠᱟᱱᱟ ᱡᱟᱹᱱᱤᱡ ᱠᱷᱟᱱ?
ᱵᱟᱝ ᱵᱟᱝ ᱟᱹᱞᱤᱧ ᱫᱚ ᱥᱟᱱᱛᱟᱞᱤ ᱢᱤᱰᱤᱭᱟᱹᱢ ᱛᱮ᱾
ᱟᱪᱪᱷᱟ ᱪᱪᱷᱟ ᱟᱪᱪᱷᱟ, ᱟᱹᱰᱤ ᱟᱹᱰᱤ ᱥᱟᱨᱦᱟᱣ ᱟᱨᱚ ᱜᱟᱛᱮ ᱠᱚ ᱟᱸ ᱮ ᱠᱟᱹᱴᱤᱡ ᱞᱟᱦᱟ ᱜᱮ ᱨᱚᱯᱚᱲ ᱦᱩᱭ ᱮᱱᱟ ᱢᱤᱫ ᱵᱟᱨ ᱜᱟᱛᱮ ᱥᱟᱶ ᱩᱸᱠᱩ ᱜᱮᱣ ᱥᱟᱱᱛᱟᱞᱤ ᱢᱤᱰᱤᱭᱟᱢ ᱛᱮᱠᱚ ᱯᱟᱲᱦᱟᱜ ᱠᱟᱱ ᱜᱮᱭᱟ, ᱦᱚᱸ ᱟᱹᱰᱤ ᱟᱹᱰᱤ ᱜᱚᱨᱚᱵᱽ ᱨᱮᱱᱟᱜ ᱠᱟᱛᱷᱟ, ᱦᱮᱸ᱾
ᱜᱚᱝᱠᱮ ᱟᱹᱵᱤᱱᱟᱜ ᱫᱤᱥᱚᱢ ᱫᱚ ᱚᱠᱟᱨᱮ?
ᱟᱹᱞᱤᱧᱼᱦᱟᱸᱜ ᱦᱚᱸ ᱵᱮᱝᱜᱚᱞ ᱫᱤᱥᱚᱢ ᱜᱮ, ᱵᱟᱸᱠᱩᱲᱟ ᱰᱤᱥᱴᱤᱠ, ᱟᱪᱪᱷᱟ ᱟᱪᱪᱷᱟ᱾
ᱦᱚᱸ ᱡᱟᱭᱦᱳᱠ ᱟᱫᱚ ᱦᱚᱸᱜᱼᱚ ᱱᱤᱛᱚᱜ ᱫᱚ ᱛᱟᱦᱮᱞᱮ ᱟᱹᱛᱩ ᱫᱤᱥᱚᱢ ᱨᱮ ᱠᱷᱚᱱ ᱜᱮ ᱢᱮᱱᱟᱻᱢᱟ ᱚᱞᱚᱜ ᱯᱟᱲᱦᱟᱜ ᱠᱟᱱᱟ ᱥᱮ ᱥᱮᱪᱮᱫᱚᱜ ᱠᱟᱱᱟ, ᱦᱮᱸ ᱥᱮ ᱪᱮᱫ?
ᱦᱳᱭ ᱦᱳᱭ ᱟᱹᱛᱩ ᱚᱲᱟᱜ ᱠᱷᱚᱱ ᱜᱮ᱾
ᱟᱪᱪᱷᱟ ᱟᱪᱪᱷᱟ ᱟᱪᱪᱷᱟ, ᱡᱟᱭᱦᱩᱠ ᱟᱫᱚ ᱵᱷᱟᱞᱮ ᱜᱮ ᱟᱫᱚ ᱚᱲᱟᱜ ᱠᱷᱚᱱ ᱦᱚᱸ ᱢᱟᱱᱮ ᱢᱚᱱᱮ ᱡᱤᱣᱤ ᱨᱮ ᱨᱟᱹᱥᱠᱟᱹ ᱥᱮ ᱢᱤᱫᱴᱟᱝ ᱚᱱᱟ ᱨᱮᱭᱟᱜ ᱥᱚᱸᱫᱷᱟᱲ ᱛᱟᱦᱮᱸᱱ ᱠᱷᱟᱱ ᱚᱲᱟᱜ ᱟᱹᱵ ᱠᱷᱚᱱ ᱦᱚᱸ ᱮᱸ ᱚᱞᱚᱜ ᱯᱟᱲᱦᱟᱜ ᱥᱮ ᱥᱮᱪᱮᱫ ᱫᱚ ᱜᱟᱱᱚᱜ ᱜᱮᱭᱟ᱾
ᱮᱠᱟᱞ ᱮᱠᱟᱞ,
ᱦᱩᱸ ᱦᱩᱸ ᱦᱩᱸ ᱟᱪᱪᱷᱟ ᱟᱪᱪᱷᱟ ᱡᱟᱭᱦᱳᱠ, ᱵᱷᱟᱞᱮ ᱜᱮ ᱟᱵᱮᱱᱟᱜ ᱛᱟᱲᱟᱢ ᱰᱟᱦᱟᱨ ᱥᱮ ᱟᱜᱟᱢ ᱫᱤᱱ ᱵᱚᱱ ᱢᱟᱨᱥᱟᱞ ᱠᱚᱜ ᱢᱟ ᱚᱱᱟ ᱜᱮᱞᱤᱧ, ᱛᱷᱩᱢ ᱫᱟᱲᱮ ᱞᱤᱧ ᱮᱢᱟᱵᱮᱱ ᱠᱟᱱᱟ ᱦᱮᱸ᱾
ᱮᱠᱟᱞ ᱜᱚᱝᱠᱮ
ᱦᱩᱸ ᱟᱨ ᱱᱚᱝᱠᱟ ᱜᱮ ᱟᱵᱮ ᱞᱮᱠᱟᱱ ᱥᱮ ᱡᱩᱣᱟᱹᱱ ᱠᱚ ᱟᱨᱦᱚᱸ ᱱᱚᱝᱠᱟ ᱟᱵᱚᱣᱟᱜ ᱡᱟᱱᱟᱢ ᱟᱲᱟᱝ ᱪᱤᱠᱤ ᱟᱲᱟᱝ ᱛᱮᱠᱚ ᱥᱮᱪᱮᱫᱚᱜ ᱛᱟᱵᱚᱱ ᱢᱟ, ᱪᱮᱫᱟᱜ ᱥᱮ ᱟᱵᱚᱣᱟᱜ ᱡᱟᱱᱟᱢ ᱟᱲᱟᱝ, ᱡᱩᱫᱤ ᱟᱵᱚ ᱜᱮ ᱵᱟᱵᱚᱱ ᱞᱟᱦᱟ ᱥᱮᱫ ᱵᱟᱵᱚᱱ ᱞᱟᱦᱟ ᱤᱫᱤᱭᱟ ᱛᱟᱦᱚᱞᱮ ᱮᱴᱟᱜ ᱪᱷᱟᱹᱛᱤᱠ ᱡᱟᱹᱛᱤ ᱟᱨ ᱵᱟᱠᱚ ᱤᱫᱤ ᱛᱟᱵᱚᱱᱟ ᱵᱟᱝ᱾
ᱮᱠᱟᱞ ᱮᱠᱟᱞ ᱮᱠᱟᱞ ᱚᱱᱟ ᱫᱚ ᱟᱵᱚ ᱜᱮ ᱤᱫᱤ ᱞᱟᱜᱟᱣ ᱵᱚᱱᱟ᱾
ᱟᱵᱚ ᱜᱮ ᱤᱫᱤ ᱞᱟᱜᱟᱣ ᱵᱚᱱᱟ᱾
ᱦᱳᱭ ᱦᱳᱭ,
ᱟᱪᱪᱷᱟ ᱟᱪᱪᱷᱟ᱾ ᱟᱨ ᱚᱱᱠᱟ ᱞᱮᱠᱟ ᱛᱮᱜᱮ ᱪᱤᱠᱤ ᱫᱚ ᱛᱮᱫᱚ ᱟᱹᱞᱤᱧ ᱫᱚ ᱫᱚᱢᱮ ᱟᱫᱚ ᱢᱟᱱᱮ, ᱮᱸ ᱚᱱᱟ ᱢᱤᱰᱤᱭᱟᱢ ᱛᱮᱫᱚ ᱵᱟᱹᱞᱤᱧ ᱯᱟᱲᱦᱟᱣ ᱟᱠᱟᱱ ᱨᱮᱦᱚᱸ ᱛᱚ, ᱮᱸ ᱮᱢᱱᱤ ᱞᱟᱦᱟ ᱛᱮᱫᱚ ᱡᱮᱢᱚᱱ ᱛᱟᱦᱮᱸ ᱠᱟᱱᱟ ᱮᱥᱮᱠᱟᱣ ᱤᱭᱟᱹ ᱥᱮ ᱛᱟᱦᱚᱞᱮ ᱚᱱᱟ ᱠᱷᱚᱱ
ᱦᱳᱭ ᱦᱳᱭ᱾
ᱰᱤᱯᱞᱳᱢᱟ ᱠᱳᱨᱥ ᱠᱚ ᱠᱚᱨᱟᱣ ᱦᱩᱭ ᱠᱟᱱᱟ ᱟᱫᱚ ᱚᱱᱟ ᱵᱟᱫᱮ ᱫᱚ ᱟᱫᱚ ᱵᱟᱝ ᱠᱚᱨᱟᱣ ᱦᱩᱭᱩ ᱠᱟᱱᱟ ᱾ᱦᱩᱸ
ᱟᱫᱚ ᱚᱱᱠᱟᱜ ᱜᱮ ᱦᱩᱰᱤᱧ ᱵᱚᱠᱚᱧ ᱦᱚᱸ ᱢᱮᱱᱟᱭᱟ ᱩᱱᱤ ᱢᱟ ᱚᱱᱠᱟᱱ ᱮᱸ ᱢᱤᱫᱴᱟᱝ ᱞᱟᱹᱴᱩ ᱩᱸᱻ ᱞᱟᱹᱴᱩ ᱯᱚᱫ ᱨᱮᱜᱮ ᱦᱟᱢᱮᱴ ᱟᱠᱟᱫᱟᱭ᱾
ᱟᱪᱪᱷᱟ ᱟᱪᱪᱷᱟ ᱟᱹᱰᱤ ᱱᱟᱯᱟᱭ᱾
ᱥᱟᱱᱛᱟᱞᱤ ᱰᱤᱯᱟᱨᱢᱮᱱᱴ ᱜᱮ ᱞᱟᱠᱪᱟᱨᱟᱨ ᱠᱟᱱᱟᱭ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ,
ᱪᱤᱠᱤ ᱢᱟᱫᱽᱫᱷᱚᱢ ᱛᱮᱜᱮ ᱟᱫᱚ ᱟᱹᱰᱤ ᱟᱹᱰᱤ ᱜᱮ ᱚᱱᱟᱛᱮ ᱜᱚᱨᱚᱵᱽ ᱵᱩᱡᱷᱟᱹᱜ ᱜᱮᱭᱟ ᱵᱟᱝ ᱟᱵᱚ ᱪᱤᱠᱤ, ᱠᱤ ᱦᱚᱸ ᱱᱚᱝᱠᱟᱱ ᱢᱤᱫᱴᱟᱱ ᱞᱟᱹᱴᱩ ᱦᱟᱢᱮᱴᱟᱱ ᱫᱟᱲᱮ ᱵᱚᱱ ᱧᱟᱢ ᱫᱟᱲᱮᱭᱟᱜᱼᱟ,
ᱦᱳᱭ ᱦᱳᱭ,
ᱟᱫᱚ ᱱᱤᱛᱚᱜ ᱡᱟᱦᱟᱸ ᱟᱢ ᱟᱵᱚ ᱟᱵᱚ ᱥᱚᱵ ᱯᱮ ᱯᱟᱲᱦᱟᱜ ᱠᱟᱱ ᱛᱟᱵᱚᱱᱟ ᱟᱵᱚ ᱧᱮᱞ ᱛᱟᱵᱚᱱ ᱯᱮ ᱚᱱᱟ ᱠᱚ, ᱥᱟᱶᱛᱮ ᱠᱟᱹᱴᱤᱜ ᱠᱟᱹᱴᱤᱜ ᱢᱟᱹᱭ ᱵᱟᱹᱵᱩ ᱢᱟᱹᱭ ᱵᱟᱹᱵᱩ ᱛᱟᱠᱚ ᱥᱮᱪᱮᱫ ᱨᱮᱱᱟᱜ ᱠᱩᱨᱩᱢᱩᱴᱩ ᱮᱢᱟ ᱠᱚᱯ ᱛᱟᱵᱚᱱ ᱯᱮ ᱡᱮ ᱵᱟᱝ ᱱᱚᱣᱟ ᱛᱮᱦᱚᱸ ᱟᱵᱚᱣᱟᱜ ᱡᱟᱱᱟᱢ ᱟᱲᱟᱝ ᱛᱮᱦᱚᱸ ᱦᱮᱸ, ᱞᱟᱹᱴᱩ ᱞᱟᱹᱴᱩ ᱡᱟᱭᱜᱟ ᱨᱮ ᱥᱮ ᱞᱟᱹᱴᱩ ᱞᱟᱹᱴᱩ ᱯᱚᱫᱽ ᱠᱚ ᱦᱟᱢᱮᱴ ᱜᱟᱱᱚᱜ ᱜᱮᱭᱟ᱾
ᱮᱠᱟᱞ ᱮᱠᱟᱞ ᱚᱱᱟ ᱢᱟ ᱩᱭᱦᱟᱹᱨ ᱢᱟ ᱢᱮᱱᱟᱜ ᱜᱮᱭᱟ᱾
ᱦᱩᱸ ᱦᱩᱸ ᱦᱩᱸ ᱟᱹᱰᱤ ᱟᱹᱰᱤ ᱱᱟᱯᱟᱭᱟ ᱟᱵᱮᱱᱟᱜ ᱩᱭᱦᱟᱹᱨ ᱨᱮ᱾ ᱡᱮᱢᱚᱱ ᱚᱱᱟ ᱠᱚ ᱥᱟᱹᱜᱩᱱ ᱠᱚᱜ ᱛᱟᱵᱮᱱ ᱢᱟ᱾ ᱚᱱᱠᱟ ᱜᱮ ᱟᱨᱦᱚᱸ ᱜᱟᱛᱮ ᱠᱚ ᱥᱟᱶ ᱨᱚᱯᱚᱲ ᱦᱩᱭᱩᱜ ᱠᱟᱱᱟ ᱦᱩᱸ, ᱩᱸᱻᱟᱪᱪᱷᱟ ᱟᱪᱪᱷᱟ ᱡᱟᱭᱦᱳᱠ
ᱦᱩᱸ ᱚᱱᱠᱟ ᱩᱭᱦᱟᱹᱨ ᱢᱟ ᱢᱮᱱᱟᱜ ᱜᱮᱭᱟ ᱟᱵᱚᱣᱟᱜ ᱥᱟᱶᱛᱟ ᱪᱤᱠᱟᱹᱛᱮ ᱞᱟᱯᱷᱟᱝ,
ᱦᱩᱸ ᱦᱩᱸ ᱦᱩᱸ ᱞᱟᱯᱷᱟᱝ ᱥᱮᱫᱤᱭᱟ ᱦᱟᱸᱝ
ᱦᱚᱭ,
ᱟᱫᱚ, ᱟᱵᱚ ᱟᱵᱚ ᱛᱮᱜᱮ ᱡᱩᱫᱤ ᱟᱵᱚᱣᱟᱜ ᱢᱟᱱᱮ ᱡᱟᱱᱟᱢ ᱟᱲᱟᱝ ᱪᱤᱠᱤ ᱡᱟᱱᱟᱢ ᱟᱲᱟᱝ ᱪᱤᱠᱤ ᱡᱩᱫᱤ ᱯᱟᱹᱨᱥᱤ ᱵᱟᱵᱚᱱ ᱤᱫᱤᱭᱟ ᱞᱟᱦᱟᱥᱮᱫ ᱦᱮᱸ ᱥᱮ ᱵᱟᱝ ᱛᱟᱦᱚᱞᱮ ᱠᱷᱟᱱ ᱫᱚ ᱮᱴᱟᱜ ᱪᱷᱟᱹᱛᱤᱠ ᱡᱟᱹᱛᱤ ᱢᱟ, ᱤᱫᱤ ᱜᱮᱛᱟ ᱵᱚᱱᱟ ᱚᱱᱟ ᱥᱟᱶᱛᱮ ᱟᱵᱚ ᱪᱷᱟᱛᱤᱠ ᱡᱟᱹᱛᱤ ᱠᱚᱦᱚᱸ ᱟᱵᱚᱣᱟᱜ ᱥᱟᱶᱛᱟ ᱟᱹᱵᱤ ᱨᱚᱠᱚᱡ ᱢᱟᱸᱜᱮ ᱥᱚᱲᱮ ᱵᱚᱞᱚᱱ ᱠᱟᱱᱟ᱾ ᱱᱤᱛᱚᱜ ᱡᱟᱦᱟᱸ ᱧᱮᱞᱚᱜᱚᱜ ᱠᱟᱱᱟ ᱦᱮᱸ ᱵᱟᱝ ᱟᱪᱪᱷᱟ ᱟᱪᱪᱷᱟ ᱛᱟᱦᱚᱞᱮ ᱜᱚᱝᱠᱮ ᱱᱚᱝᱠᱟ ᱵᱟᱦᱟ ᱥᱚᱨᱦᱟᱭ ᱠᱚᱫᱚ ᱥᱮ ᱥᱟᱞᱮ ᱥᱟᱨᱮ ᱛᱮ ᱡᱟᱦᱟᱸ ᱯᱚᱨᱚᱵᱽ ᱯᱩᱱᱟᱹᱭ ᱠᱚ ᱢᱮᱱᱟᱜ ᱱᱚᱣᱟ ᱫᱚ ᱯᱮ ᱵᱚᱸᱜᱟ ᱵᱩᱨᱩᱜ ᱠᱟᱱ ᱛᱟᱵᱚᱱ ᱜᱮᱭᱟ
ᱵᱟᱝ ᱵᱟᱝ ᱟᱞᱮ ᱥᱮᱱ ᱫᱚ ᱦᱮᱱᱟᱜ ᱜᱮᱭᱟ ᱱᱤᱛᱚᱜ ᱦᱚᱸ ᱟᱞᱮ ᱥᱮᱱ ᱱᱚᱝᱠᱟ ᱢᱮᱱᱟᱜ ᱞᱮᱭᱟ ᱢᱮᱱᱟᱜ ᱮᱱᱛᱮ ᱞᱟᱹᱭ ᱛᱮᱫᱚ ᱚᱱᱠᱟ ᱵᱟᱦᱟ ᱥᱚᱦᱚᱨᱟᱭ ᱜᱮ ᱦᱮᱱᱟᱜᱼᱟ᱾ ᱟᱫᱚ ᱚᱱᱠᱟ ᱟᱞᱮ ᱥᱮᱱ ᱫᱚ ᱮᱴᱟᱜ ᱯᱚᱨᱚᱵᱽ ᱫᱚ ᱵᱟᱝ ᱦᱩᱭᱩᱜᱼᱟ᱾
ᱟᱪᱪᱷᱟ ᱟᱪᱪᱷᱟ ᱟᱪᱪᱷᱟ ᱟᱪᱪᱷᱟ
ᱜᱚᱢᱠᱮ ᱟᱯᱮ ᱥᱮᱱ ᱫᱚ ᱚᱠᱟ ᱞᱮᱠᱟ
ᱟᱞᱮᱥᱮᱫ ᱫᱚ ᱜᱚᱝᱠᱮ ᱥᱟᱞᱮ ᱠᱮ ᱥᱟᱞᱮ ᱡᱚᱛᱚ ᱜᱮ ᱢᱮᱱᱟᱜ ᱛᱟᱞᱮᱭᱟ ᱡᱮᱢᱚᱱ ᱵᱟᱦᱟ ᱵᱚᱸᱜᱟ ᱨᱮᱫᱚ ᱵᱟᱦᱟᱜ ᱟᱞᱮ ᱦᱮᱸ ᱥᱚᱨᱦᱟᱭ ᱵᱚᱸᱜᱟ ᱫᱚ ᱥᱚᱨᱦᱟᱭ ᱟᱨ ᱱᱚᱣᱟ ᱡᱟᱦᱟᱸ ᱢᱤᱫᱴᱟᱝ ᱢᱟᱜ ᱢᱚᱬᱮ ᱢᱟᱜ ᱢᱚᱬᱮ ᱢᱮᱱᱟᱜᱼᱟ ᱢᱟᱜ ᱢᱚᱬᱮ ᱫᱚ ᱱᱚᱝᱠᱟ ᱠᱚ ᱱᱚᱝᱠᱟ ᱢᱟᱜᱽ ᱢᱚᱬᱮᱜᱼᱟ ᱡᱩᱫᱤ ᱵᱟᱹᱲᱤᱡ ᱟᱛᱳ ᱨᱮ ᱵᱟᱹᱲᱤᱡ ᱢᱤᱫᱴᱟᱝ ᱟᱡᱟᱨ ᱥᱮ ᱵᱟᱹᱲᱤᱡ ᱢᱤᱫᱴᱟᱝ ᱡᱟᱦᱟᱱᱟᱜ ᱚᱱᱠᱟᱱᱟᱜ ᱟᱡᱟᱨ ᱥᱮ ᱨᱩᱣᱟᱹ ᱵᱚᱞᱚᱱᱟ ᱩᱱ ᱠᱷᱮᱛᱨᱮ ᱨᱮ ᱟᱫᱚ ᱟᱵᱚᱨᱮᱱ ᱫᱮᱵᱽ ᱫᱮᱵᱟᱞᱚᱠ ᱠᱚ ᱥᱮ ᱵᱚᱸᱜᱟ ᱵᱩᱨᱩ ᱠᱚ ᱩᱱᱠᱩ ᱠᱚ ᱠᱷᱚᱡᱚᱜᱼᱟ ᱨᱩᱢ ᱰᱟᱠᱟᱣ ᱠᱟᱛᱮ ᱡᱮ ᱵᱟᱝ ᱱᱮᱥ ᱫᱚ ᱟᱞᱮ ᱫᱚ ᱢᱟᱨᱟᱝ ᱫᱟᱲᱮ ᱮᱢᱟᱞᱮᱯᱮ
ᱮᱠᱟᱞ ᱮᱠᱟᱞ ᱜᱚᱝᱠᱮ ᱟᱞᱮᱥᱮᱱᱟᱜ ᱫᱚ ᱞᱟᱹᱭ ᱞᱮᱠᱷᱟᱱ ᱫᱚ ᱟᱞᱮ ᱥᱮᱱ ᱫᱚ ᱚᱱᱠᱟ ᱢᱟᱜ ᱢᱚᱬᱮ ᱫᱚ ᱵᱟᱝ ᱦᱳᱭ ᱠᱟᱱᱟ ᱟᱞᱮ ᱥᱮᱫᱽ ᱫᱚ ᱚᱱᱠᱟ ᱵᱟᱦᱟ ᱥᱚᱦᱚᱨᱟᱭ ᱜᱮ ᱥᱮᱫᱟᱭ ᱠᱷᱚᱱᱟᱜ ᱜᱮ ᱚᱱᱠᱟ ᱢᱟᱜᱽ ᱢᱚᱬᱮ ᱫᱚ ᱵᱟᱝ ᱧᱮᱞ ᱦᱳᱭ ᱠᱟᱱᱟ
ᱚᱻᱻ ᱦᱮᱸ ᱟᱞᱮ ᱥᱮᱫ ᱫᱚ ᱚᱱᱮ ᱚᱱᱠᱟ ᱜᱚᱝᱠᱮ ᱟᱫᱚ ᱥᱟᱞᱮ ᱠᱟ ᱥᱟᱞᱮ ᱮᱢᱱᱤ ᱡᱟᱦᱟᱸ ᱵᱟᱦᱟ ᱵᱚᱸᱜᱟ ᱛᱚ ᱵᱟᱦᱟᱜ ᱜᱮᱭᱟᱞᱮ ᱚᱱᱟ ᱥᱟᱶᱛᱮ ᱡᱩᱫᱤ ᱚᱱᱠᱟ ᱡᱟᱦᱟᱸ ᱥᱮᱨᱢᱟ ᱟᱛᱩ ᱨᱮ ᱨᱩᱣᱟᱹ ᱟᱡᱟᱨ ᱵᱚᱞᱚᱭᱮᱱᱟ ᱥᱮ ᱵᱟᱹᱲᱤᱡ ᱟᱡᱟᱨ ᱢᱤᱫᱴᱟᱝ ᱵᱚᱞᱚᱭᱮᱱᱟ ᱩᱱ ᱠᱷᱮᱛᱨᱮ ᱥᱮ ᱰᱟᱹᱝᱨᱤ ᱢᱮᱨᱚᱢ ᱦᱩᱭᱮᱱ ᱟᱫᱚ ᱟᱵᱚ ᱦᱚᱲ ᱨᱮᱱ ᱦᱮᱸ ᱟᱫᱚ ᱩᱱᱨᱮ ᱟᱫᱚ ᱚᱱᱟ ᱠᱚ ᱠᱷᱚᱡᱚᱜᱼᱟ ᱛᱟᱦᱞᱮ ᱩᱱᱨᱮ ᱟᱫᱚ ᱦᱚᱭᱛᱚ ᱯᱩᱱ ᱥᱮᱨᱢᱟ ᱢᱚᱬᱮ ᱥᱮᱨᱢᱟ ᱵᱟᱫᱮ ᱦᱚᱸ ᱫᱚ ᱢᱟᱜᱽ ᱢᱚᱬᱮ ᱜᱮ ᱦᱩᱭᱩᱜᱼᱟ ᱦᱩᱸ ᱦᱩᱸ ᱦᱩᱸ ᱦᱩᱸ ᱦᱩᱸ ᱟᱨ ᱱᱚᱝᱠᱟ ᱢᱟ ᱢᱮᱱᱟᱜ ᱜᱮᱭᱟ ᱤᱭᱟᱹ ᱟᱥᱟᱲᱤᱭᱟᱹ ᱵᱚᱸᱜᱟ ᱠᱚ ᱚᱱᱟ ᱠᱚᱫᱚ ᱢᱮᱱᱟᱜ ᱜᱮᱭᱟ
ᱮᱠᱟᱞ ᱮᱠᱟᱞ
ᱛᱟᱦᱚᱸᱞᱮ ᱜᱚᱝᱹᱠᱮ ᱚᱱᱛᱮ ᱫᱚ ᱢᱟᱹᱱᱮ ᱪᱮᱫ ᱞᱮᱠᱟᱹ ᱯᱮ ᱨᱟᱹᱥᱠᱟᱹᱭᱮᱫ ᱛᱟᱹᱵᱚᱱᱟᱹ ᱮᱠᱷᱚᱱ ᱫᱚ ᱢᱟᱹᱱᱮ ᱛᱩᱢᱹᱫᱟᱜ ᱴᱟᱢᱟᱠ ᱜᱮ ᱠᱩᱥᱤᱹᱭᱟᱜ ᱠᱟᱱᱟᱹ ᱵᱚᱱ ᱥᱮ ᱰᱤᱡᱮ ᱵᱚᱠᱥ ᱨᱮᱹᱵᱚᱱ ᱞᱟᱦᱟᱸ ᱟᱼᱠᱟᱱᱟᱹ᱾
ᱚᱱᱟ ᱚᱱᱟ ᱫᱚ ᱟᱹᱣᱨᱤ ᱦᱤᱡᱩᱜᱼᱟᱹ ᱛᱚ ᱛᱩᱢᱫᱟᱜ ᱴᱟᱢᱟᱠ ᱜᱮ ᱦᱮᱱᱟᱜᱼᱟᱹ᱾
ᱟᱪᱷᱟᱹ ᱟᱸᱵᱮᱱ ᱴᱷᱮᱱ ᱢᱤᱫᱹᱴᱮᱱ ᱠᱩᱠᱞᱤ ᱞᱤᱧ ᱨᱚᱦᱚᱭᱟ ᱛᱚ ᱡᱮᱦᱮᱛᱩ ᱟᱸᱵᱚ ᱢᱟᱱᱮᱹ ᱚᱸ ᱟᱹᱞᱤᱧ ᱟᱸᱵᱮᱱ ᱡᱮ ᱟᱸᱵᱚᱹᱣᱟᱜ ᱪᱤᱠᱤ ᱟᱲᱟᱝ ᱛᱮᱹᱵᱮᱱ ᱯᱟᱭᱦᱟᱼᱜ ᱠᱟᱱᱟᱹ ᱢᱮᱱᱹᱫᱟ ᱱᱚᱣᱟᱹ ᱛᱮᱫᱚ ᱵᱟᱝ ᱡᱮ ᱟᱸᱵᱮᱱ ᱢᱤᱫᱹᱴᱟᱝ ᱫᱤᱥᱚᱢ ᱨᱮᱱ ᱦᱩᱞᱜᱟᱹᱨᱭᱟᱹ ᱢᱮᱱᱹᱛᱮ ᱟᱸᱵᱮᱱ ᱴᱷᱮᱱ ᱢᱤᱫᱹᱴᱟᱝ ᱠᱩᱠᱞᱤ ᱞᱤᱧ ᱫᱚᱹᱦᱚᱭᱸᱮᱫᱟ᱾
ᱦᱳᱭᱸ ᱦᱳ ᱞᱟᱹᱭᱸᱵᱮ ᱜᱚᱢᱠᱮ
ᱵᱟᱹᱲᱤᱡ ᱚᱨᱥᱚᱝ ᱡᱟᱦᱟᱸ ᱦᱤᱡᱩᱜ ᱦᱤᱡᱩᱜ ᱠᱟᱱᱟᱹ ᱵᱚᱞᱚ ᱦᱤᱡᱩᱜ ᱠᱟᱱᱟᱹ ᱛᱚᱸ ᱱᱚᱹᱣᱟ ᱫᱚ ᱟᱸᱵᱮᱱ ᱫᱚ ᱛᱤᱱᱟᱹᱜ ᱴᱟ ᱵᱮᱱ ᱢᱟᱱᱟᱼᱣ ᱵᱟᱹᱛᱟᱣᱟ ᱥᱮ ᱛᱤᱱᱟᱹᱜ ᱴᱟ ᱥᱟᱶᱛᱟ ᱥᱚᱢᱟᱡᱽ ᱞᱟᱹᱜᱤᱫ ᱛᱮ ᱵᱟᱹᱞᱤᱮᱜᱼᱟᱹ᱾
ᱵᱟᱝ ᱵᱟᱝ ᱚᱱᱟ ᱫᱚ ᱮᱠᱟᱞ ᱢᱮᱱ ᱞᱟᱹᱭ ᱞᱮᱹᱠᱷᱟᱱ ᱫᱚ ᱟᱲᱟᱜ ᱵᱟᱹᱲᱤᱡ ᱦᱳᱭᱳᱼᱜ ᱠᱟᱱᱟᱹ ᱪᱤᱠᱟᱹ ᱪᱤᱠᱟᱹ, ᱪᱮᱫᱟᱜ ᱥᱮ ᱟᱵᱚᱣᱟᱜᱼᱟ ᱟᱹᱨᱤᱪᱟᱹᱞᱤ ᱚᱱᱠᱟ ᱨᱮᱫᱚ ᱵᱚ ᱦᱤᱲᱤᱧ ᱪᱟᱵᱟᱭᱮᱜᱼᱟ, ᱟᱵᱚᱣᱚᱜ-ᱟ ᱪᱮᱫ ᱟᱹᱨᱤᱪᱟᱹᱞᱤ ᱠᱟᱱ